ᱦᱮᱞᱳᱼᱼ
ᱦᱮᱸ ᱞᱟᱹᱭ ᱯᱮ ᱦᱮᱞᱳ?
ᱦᱮᱸ ᱡᱚᱦᱟᱸᱨ ᱜᱮ᱾
ᱦᱮᱸ ᱡᱚᱦᱟᱸᱨ ᱜᱮ ᱡᱚᱦᱟᱸᱨ ᱜᱮ᱾
ᱦᱚᱸ ᱪᱮᱫ ᱪᱤᱠᱟᱭ ᱦᱩᱭᱩᱜ ᱠᱟᱱᱟ?
ᱮᱭᱛᱚ ᱚᱲᱟᱜ ᱠᱚᱨᱮ ᱜᱮᱧ ᱫᱩᱲᱩᱵ ᱵᱟᱲᱟ ᱜᱮ ᱚᱱᱟ ᱜᱮᱥᱮ ᱴᱷᱤᱠ ᱮᱫ ᱠᱟᱱᱟᱹᱧ ᱡᱮ ᱪᱮᱠᱟᱛᱮ ᱵᱟᱝ ᱦᱩᱭ ᱠᱟᱱᱟ ᱪᱮᱠᱟᱛᱮ ᱵᱟᱝ ᱦᱩᱭ ᱞᱮᱱᱟ᱾ ᱟᱫᱚ ᱱᱚᱜᱼᱚᱭ ᱟᱢᱜᱮᱢ ᱯᱷᱳᱱ ᱜᱮ᱾ ᱤᱧ ᱫᱚᱧ ᱢᱮᱱᱮᱫ ᱠᱟᱱ ᱛᱟᱦᱮᱸ ᱯᱟᱥᱮᱡ ᱪᱚ ᱯᱷᱳᱱ ᱦᱤᱡᱩᱜ ᱦᱚ ᱪᱚ ᱪᱮᱠᱟᱜ ᱪᱚ ᱦᱮᱡ ᱦᱚᱸᱼᱼ ᱠᱤᱱᱛᱩ ᱦᱩᱭᱩᱜ ᱠᱟᱱ ᱜᱮᱭᱟ᱾
ᱦᱩᱭᱩᱜ ᱠᱟᱱ ᱜᱮᱭᱟ?
ᱱᱚᱜᱼᱚᱭ ᱯᱷᱳᱱ ᱵᱚᱞᱮ ᱤᱧᱫᱚᱧ ᱢᱚᱱᱮᱭᱮᱫᱟ ᱯᱟᱥᱮᱡ ᱪᱚ ᱡᱩᱫᱟᱹ ᱦᱚᱲᱟᱜ ᱜᱮ ᱦᱩᱭ ᱟᱠᱟᱱᱟ, ᱯᱟᱥᱮᱡ ᱪᱚ ᱯᱨᱚᱵᱞᱮᱢᱼᱚᱜ᱾ ᱠᱟᱱ ᱜᱮᱼᱼ
ᱩᱱᱠᱩᱣᱟᱜ ᱦᱚᱸᱼᱼ
ᱟᱨᱠᱤ ᱥᱟᱹᱨᱤᱱᱟᱜ ᱯᱟᱭᱥᱟ ᱫᱚ ᱧᱟᱢᱚᱜ ᱠᱟᱱ ᱜᱮᱭᱟ ᱵᱟᱝ?
ᱚᱱᱠᱟ ᱜᱮᱪᱚ ᱠᱚ ᱢᱮᱱᱮᱫ ᱠᱟᱱᱟ ᱡᱮ ᱧᱟᱢᱚᱜ ᱠᱟᱱ ᱜᱮᱭᱟ᱾ ᱤᱧᱟᱹᱜ ᱦᱚᱸ ᱠᱚᱞ ᱨᱮᱱᱟᱜ ᱚᱯᱥᱮᱱ ᱫᱚ ᱮᱠᱷᱚᱱᱳ ᱵᱟᱝ ᱦᱮᱡ ᱠᱟᱱᱟ, ᱚᱱᱠᱟ ᱠᱚ ᱢᱮᱱᱮᱫ ᱠᱟᱱ ᱛᱟᱦᱮᱸ ᱡᱮ ᱨᱤᱥᱤᱵᱷᱚᱜ ᱠᱟᱱ ᱜᱮᱭᱟ ᱥᱮᱫ ᱠᱚᱞ ᱫᱚ᱾ ᱠᱤᱱᱛᱩ ᱦᱮᱸ ᱦᱤᱡᱩᱜ ᱠᱟᱱ ᱜᱮᱭᱟ ᱠᱚᱞ᱾
ᱟᱨᱠᱤ ᱤᱱᱠᱟᱜᱤ ᱞᱟᱹᱭᱮᱫ ᱠᱟᱱᱟ ᱡᱮ ᱯᱟᱭᱥᱟᱼᱼ ᱢᱤᱫ ᱜᱷᱚᱱᱴᱟ ᱨᱮ ᱯᱚᱱᱨᱚ ᱥᱚ ᱨᱩᱯᱤᱭᱟᱹ ᱧᱟᱢᱚᱜ ᱠᱟᱱᱟ᱾
ᱢᱤᱫ ᱜᱷᱚᱱᱴᱟ ᱨᱮ ᱯᱚᱧᱪᱟᱥ ᱴᱟᱠᱟ᱾
ᱦᱟ ᱢᱤᱫ ᱜᱚᱱᱴᱟ ᱨᱮ ᱯᱚᱫᱨᱚ ᱥᱳ᱾ ᱥᱳᱞᱚ ᱥᱚᱼᱼ
ᱦᱮᱸ ᱯᱚᱱᱨᱚ ᱥᱚ ᱥᱳᱞᱞᱳ ᱥᱚ ᱴᱷᱤᱠ ᱴᱷᱤᱠ ᱚᱱᱟ ᱜᱮᱛᱚ, ᱛᱚᱠᱷᱚᱱ ᱢᱟ ᱮᱸᱻ ᱯᱟᱸ ᱢᱤᱫ ᱢᱤᱱᱤᱴ ᱨᱮ ᱠᱩᱲᱤ ᱴᱟᱠᱟ ᱥᱮ ᱫᱚᱥ ᱴᱟᱠᱟᱭ ᱢᱮᱱᱮᱫ ᱠᱟᱱ ᱛᱟᱦᱮᱸᱫ᱾
ᱦᱟᱸ ᱦᱟᱸ ᱢᱤᱫ ᱢᱤᱱᱤᱴ ᱨᱮ ᱫᱚᱥ ᱴᱟᱠᱟ ᱧᱟᱢᱚᱜ ᱠᱟᱱ ᱛᱟᱦᱮᱱᱟ᱾
ᱦᱩᱸ᱾ ᱛᱚ ᱟᱢᱟᱜ ᱚᱲᱟᱜ
ᱱᱚᱨᱛᱷ, ᱤᱧᱟᱹᱜ ᱚᱲᱟᱜ ᱢᱟᱞᱫᱟ᱾
ᱚ ᱢᱟᱞᱫᱟ ᱨᱮ?
ᱦᱳᱭ᱾
ᱚ ᱤᱧ ᱪᱟᱞᱟᱣ ᱠᱟᱱ ᱜᱤᱭᱟᱹᱧ ᱢᱟᱞᱫᱟ, ᱟᱯᱮ ᱚᱸᱰᱮ ᱢᱟᱞᱫᱟ ᱴᱟᱣᱩᱱ ᱳᱞᱰ ᱢᱟᱞᱫᱟ᱾
ᱦᱳᱭ ᱦᱳᱭ ᱳᱞᱰ ᱢᱟᱞᱫᱟ᱾ ᱟᱨ ᱟᱢᱟᱜ, ᱟᱨ ᱟᱢᱟᱜ ᱚᱲᱟᱜ ᱫᱚ ᱚᱠᱟᱨᱮᱛᱟᱢ?
ᱤᱧᱟᱹᱜ ᱵᱳᱞᱯᱩᱨ ᱥᱟᱱᱛᱤᱱᱤᱠᱮᱛᱚᱱ, ᱵᱤᱨᱵᱷᱩᱢ᱾
ᱟᱪᱪᱷᱟ, ᱵᱤᱨᱵᱷᱩᱢ ᱵᱟᱝ? ᱵᱤᱨᱵᱷᱩᱢ᱾
ᱦᱮᱸ ᱵᱤᱨᱵᱷᱩᱢ ᱨᱮ᱾
ᱦᱩᱸ, ᱚᱱᱛᱮᱱᱟᱜ, ᱚᱱᱛᱮᱱᱟᱜ ᱟᱵᱚᱦᱟᱣᱟ ᱚᱠᱟᱞᱮᱠᱟ?
ᱪᱤᱞᱤ?
ᱚᱱᱛᱮᱱᱟᱜ ᱟᱵᱚᱦᱚᱣᱟ ᱚᱠᱟ ᱞᱮᱠᱟ?
ᱱᱚᱛᱮ ᱫᱚ ᱵᱮᱥ ᱜᱮᱭᱟ ᱮᱠᱷᱚᱱ ᱡᱟ ᱥᱤᱛᱩᱝ ᱠᱟᱫᱟᱭ ᱵᱟᱵᱟᱨᱮ ᱡᱟ ᱛᱟᱭ᱾
ᱥᱤᱛᱩᱝ, ᱥᱤᱛᱩᱝ ᱦᱚᱸ ᱜᱚᱡᱚᱜ ᱞᱮᱠᱟᱭ ᱥᱤᱛᱩᱝᱮᱜ ᱠᱟᱱᱟ, ᱜᱚᱨᱚᱢᱮᱜ ᱠᱟᱱᱟᱭ᱾
ᱡᱟ ᱛᱟᱭ ᱥᱤᱛᱩᱝ ᱠᱟᱱᱟ, ᱞᱚᱞᱚ ᱠᱟᱱᱟ, ᱫᱟᱜ ᱦᱚᱸᱭ ᱫᱟᱜ ᱠᱟᱱ ᱜᱮ ᱨᱤᱢᱤᱞ ᱫᱟᱭ ᱱᱤᱛᱳᱝ ᱜᱮ, ᱱᱤᱛᱳᱝ ᱜᱮ ᱫᱟᱜ᱾
ᱤᱱᱟᱹ ᱛᱮᱫᱚ ᱫᱟᱜ ᱜᱮ ᱵᱟᱭ ᱫᱟᱜ ᱠᱟᱜ-ᱟ, ᱤᱱᱟᱹ ᱛᱮᱫᱚ ᱠᱷᱟᱹᱞᱤ ᱥᱤᱛᱩᱝ ᱫᱟᱭ ᱜᱚᱨᱚᱱ ᱟᱹᱭᱠᱟᱹᱜ ᱠᱟᱱᱟ᱾
ᱚ, ᱫᱟᱜ ᱮᱜ ᱠᱟᱱ ᱜᱮᱭᱟᱭ ᱱᱚᱱᱛᱮ ᱫᱚ᱾
ᱦᱩᱸ᱾
ᱟᱢ ᱱᱤᱭᱟᱹ ᱞᱟᱦᱟᱨᱮᱢ ᱯᱷᱳᱱ ᱠᱟᱫᱟ ᱡᱟᱦᱟᱸ ᱨᱮᱜᱮ?
ᱦᱮᱧ ᱯᱷᱳᱱ ᱡᱟᱜ-ᱟ᱾
ᱚ, ᱛᱟᱦᱞᱮ ᱤᱭᱟᱹ ᱥᱟᱠᱥᱮᱥ ᱠᱟᱱ ᱜᱮᱭᱟ?
ᱥᱟᱠᱟᱮᱹᱥ ᱫᱚ ᱟᱹᱣᱨᱤ ᱱᱚᱸᱰᱮ ᱫᱮᱠᱷᱟᱣ ᱫᱟᱭ ᱫᱚᱥ ᱫᱚᱥ ᱡᱚᱱ ᱠᱚᱞ
ᱚ, ᱯᱩᱨᱟᱹᱣ ᱠᱚ ᱦᱩᱭᱩᱜ-ᱟ, ᱛᱟᱨᱯᱚᱨᱮ ᱩᱫᱩᱜᱟᱭ ᱥᱤ
ᱦᱳᱭ
ᱚ, ᱛᱟᱦᱞᱮ ᱛᱤᱱᱟᱹᱜ ᱢᱤᱱᱤᱴᱮᱢ ᱯᱩᱨᱟᱹᱣ ᱠᱟᱫᱟ ᱯᱨᱟᱭ ᱛᱚᱵᱩ?
ᱱᱚᱝᱠᱟ ᱯᱟᱸᱪ ᱪᱷᱚᱴᱤ ᱯᱩᱨᱟᱹᱣ ᱠᱟᱱᱟ᱾
ᱯᱟᱸᱪ ᱢᱤᱱᱤᱴ?
ᱦᱳᱭ᱾
ᱛᱟᱦᱞᱮ ᱠᱚᱞ ᱨᱮᱱᱟᱜ ᱚᱯᱥᱮᱱ ᱢᱟ ᱟᱹᱰᱤ ᱜᱷᱟᱲᱤᱡ ᱠᱟᱱᱟ, ᱯᱟᱸᱪ ᱢᱤᱱᱤᱴ ᱯᱩᱨᱟᱹᱜ ᱠᱟᱱᱟ᱾
ᱦᱳᱭ᱾
ᱠᱚᱞ, ᱠᱚᱞ ᱨᱮᱱᱟᱜ ᱚᱯᱥᱮᱱ ᱢᱟ ᱟᱹᱰᱤᱜᱮ ᱠᱟᱱᱟ ᱟᱨ ᱯᱟᱸᱪ ᱢᱤᱱᱤᱴᱳ ᱠᱟᱱᱟ ᱵᱟᱝ?
ᱦᱮᱸ᱾
ᱚ, ᱦᱮᱸ ᱦᱮᱸ, ᱴᱷᱤᱠ ᱴᱷᱤᱠ᱾ ᱩᱱᱠᱩ ᱫᱚ ᱤᱧᱟᱹᱜ ᱜᱮᱠᱚ ᱠᱟᱴᱟᱣᱫᱟ ᱛᱤᱱ ᱜᱷᱟᱹᱲᱤᱡ ᱵᱚᱞᱮᱢ ᱨᱚᱲᱮᱫᱟ ᱚᱱᱟ ᱜᱮᱠᱚ ᱠᱟᱴᱟᱣ ᱠᱟᱴᱟᱣ ᱠᱟᱴᱟᱣ ᱠᱟᱛᱮ ᱠᱚ ᱦᱟᱛᱟᱣ ᱮᱫᱟ ᱵᱟᱫ ᱵᱟᱫ ᱠᱟᱛᱮ᱾ ᱛᱮ, ᱱᱚᱜᱼᱚᱭ ᱡᱮ ᱢᱟᱡᱷᱮ ᱢᱟᱡᱷᱮ ᱜᱮᱯ ᱦᱩᱭᱩᱜ ᱠᱟᱱᱟ ᱚᱱᱟ ᱠᱚᱡ ᱫᱚᱠᱚ ᱵᱟᱫ ᱠᱟᱜ ᱠᱟᱱᱟ᱾
ᱦᱳᱭ᱾
ᱤᱧ ᱫᱚ ᱚᱱᱟ ᱫᱚ ᱱᱤᱡᱮᱨᱟᱜ ᱢᱟᱨ ᱡᱤ ᱪᱮᱫᱠᱟᱵᱮᱱ ᱜᱟᱞᱢᱟᱨᱟᱣ ᱵᱟᱝ ᱫᱚᱵᱮᱱ ᱡᱷᱚᱠᱲᱟᱜ ᱵᱟᱝ ᱫᱚᱵᱮᱱ ᱪᱤᱠᱟᱜ
ᱱᱚᱣᱟ ᱫᱚ ᱟᱯᱮᱭᱟᱜ ᱵᱮᱯᱟᱨ ᱵᱟᱝ
ᱦᱩᱸ᱾ ᱚᱱᱟ ᱫᱚ ᱡᱟᱦᱟᱸᱭ ᱠᱤᱱ ᱨᱚᱲᱫᱟ ᱩᱝᱠᱤᱱᱟᱜ ᱩᱯᱚᱨ ᱚᱱᱠᱟ ᱛᱟᱦᱮᱸ ᱦᱩᱭᱩᱜ-ᱟ, ᱟᱵᱟᱨᱮ ᱦᱩᱭ ᱫᱟᱲᱮᱭᱟᱜᱼᱟ ᱥᱮ ᱡᱟᱦᱟᱸᱭ ᱡᱟᱦᱟᱸᱟᱭ ᱫᱚ ᱛᱤᱱᱟᱹᱜ ᱠᱚ ᱨᱚᱲᱟ, ᱟᱫᱚᱢ ᱦᱚᱲ ᱫᱚ ᱞᱟᱡᱟᱣ ᱞᱟᱡᱟᱣ ᱠᱚ ᱨᱚᱲᱟ
ᱦᱮᱸ, ᱢᱮᱱᱫᱟᱹᱧ ᱵᱟᱯᱞᱟ ᱠᱚᱫᱚ ᱦᱩᱭ ᱠᱟᱱ ᱛᱟᱢᱟ?
ᱦᱮᱸ? ᱚ, ᱵᱟᱯᱞᱟ ᱠᱚ, ᱵᱟᱝ ᱵᱟᱝ ᱵᱟᱝ᱾
ᱵᱟᱢ ᱵᱟᱯᱞᱟ ᱠᱟᱱᱟ?
ᱵᱟᱝ, ᱟᱢᱟᱜ?
ᱦᱮᱸ ᱤᱧ ᱵᱟᱹᱧ ᱡᱚᱢᱟᱭ ᱠᱟᱱᱟ᱾
ᱚ ᱤᱧᱟᱹᱜ ᱮᱠᱷᱚᱱ ᱥᱴᱩᱰᱮᱱᱴ ᱞᱟᱭᱤᱯᱷ ᱪᱟᱞᱟᱜ ᱠᱟᱱᱟ ᱱᱤᱭᱟᱹ ᱥᱳᱜᱳ ᱟᱹᱰᱤ ᱡᱷᱟᱹᱞ ᱨᱮ᱾
ᱦᱮᱸ ᱥᱴᱩᱰᱮᱱᱴ ᱞᱟᱭᱤᱯᱷ ᱪᱟᱞᱟᱜ ᱠᱟᱱᱟ᱾
ᱦᱮᱸ ᱟᱢ ᱯᱟᱲᱦᱟᱜ ᱜᱮᱛᱮ?
ᱦᱩᱭ ᱤᱧ ᱯᱟᱲᱦᱟᱜ ᱠᱟᱱᱟ᱾
ᱦᱳᱭ ᱠᱚᱞᱮᱡᱽ ᱨᱮ,
ᱚ
ᱟᱢ ᱪᱮᱫ ᱨᱮ?
ᱤᱧ ᱦᱚᱸ ᱠᱚᱞᱮᱡᱽ ᱨᱮ,
ᱠᱚᱞᱮᱡᱽ ᱨᱮᱜᱮ ᱡᱚᱢᱵᱟᱲᱟ ᱠᱚᱫᱚ ᱦᱩᱭ ᱠᱟᱱᱟ?
ᱦᱩᱸ
ᱡᱚᱢ ᱵᱟᱲᱟ ᱠᱚ ᱫᱚ ᱦᱩᱭ ᱟᱠᱟᱱᱟ?
ᱵᱟᱝ ᱵᱟᱝ ᱱᱚᱜᱼᱧ ᱜᱤᱛᱤᱡ ᱠᱟᱱ ᱛᱟᱦᱮᱼᱟᱧ ᱡᱟᱹᱯᱤᱫ ᱞᱮᱫᱟ᱾
ᱟᱪᱪᱷᱟ
ᱱᱤᱭᱟᱹ ᱱᱚᱜ ᱚᱭ ᱚᱱᱟᱜᱤᱧ ᱧᱮᱞᱮᱫ ᱛᱟᱦᱮᱸᱜᱼᱟ ᱟᱨ, ᱛᱟᱯᱚᱨᱮ ᱱᱤᱭᱟᱹ ᱠᱚ ᱜᱩᱨᱩᱯ ᱨᱮᱠᱚ ᱠᱚ ᱠᱚᱞ ᱟᱠᱟᱫ ᱛᱟᱦᱮᱸ ᱱᱤᱭᱟᱹ ᱚᱱᱟᱜᱤᱧ ᱟᱸᱡᱚᱢᱮᱫ ᱠᱟᱱ ᱛᱟᱦᱮᱸᱼᱟ ᱱᱤᱭᱟᱹ ᱚᱱᱠᱟ ᱚᱱᱠᱟ ᱤᱧᱦᱩᱧ ᱧᱮᱞ ᱠᱮᱫ ᱢᱮᱥᱮᱡᱽ ᱤᱧ ᱟᱹ ᱠᱟᱫᱮ ᱠᱚᱞ ᱢᱮᱛᱟᱣ ᱜᱮᱭ ᱤᱧᱦᱚᱸ ᱯᱟᱥᱮᱡ ᱢᱮᱱᱛᱮᱠᱚᱫᱚ ᱵᱚᱞᱚᱜ ᱠᱟᱱ ᱜᱮᱭᱟ
ᱦᱮᱸ ᱤᱧ ᱱᱚᱣᱟ ᱫᱚ ᱠᱚᱱ ᱯᱚᱨᱚᱱ ᱫᱚ ᱵᱟᱹᱧ ᱞᱟᱹᱭ ᱫᱟᱲᱮᱭᱟᱜ ᱠᱟᱱᱟ ᱡᱮ ᱯᱚᱭᱥᱟ ᱠᱟᱢᱟᱣᱚᱜᱼᱟ ᱥᱮ
ᱦᱮᱸ ᱤᱧᱦᱚᱸ ᱠᱚᱱᱯᱷᱟᱨᱢ ᱫᱚ ᱵᱟᱹᱧ ᱞᱟᱹᱭ ᱫᱟᱲᱮᱭᱟᱜᱼᱟ ᱠᱷᱚᱱ ᱯᱚᱭᱥᱟ ᱠᱟᱢᱟᱣ ᱜᱮᱭᱟ ᱥᱮ ᱵᱟᱝ ᱦᱩᱭᱩᱜᱼᱟ ᱦᱤᱡᱩᱜ ᱥᱮ ᱪᱮᱠᱟ ᱟ
ᱟᱱᱮ ᱪᱮᱠᱟᱢ ᱵᱟᱰᱟᱭᱟ ᱚᱠᱚᱭᱮ ᱧᱟᱢ ᱠᱟᱜ ᱟᱭ ᱩᱱᱤ ᱚᱠᱚᱭᱮ ᱧᱟᱢ ᱠᱟᱜ ᱩᱱᱤ ᱵᱟᱰᱟᱭᱟ
ᱦᱮᱸ ᱦᱮᱸ ᱜᱮ ᱢᱮᱱ ᱫᱟᱠᱚ ᱛᱚ ᱧᱟᱢᱚᱜ ᱠᱟᱱ ᱜᱮᱭᱟ᱾ ᱧᱮᱞ ᱢᱟ ᱧᱮᱞ ᱜᱮᱭᱟ ᱯᱩᱨᱟᱹ ᱞᱟᱜᱟ ᱛᱮ ᱯᱟᱪᱮᱥ ᱦᱩᱭᱩᱜ ᱪᱤᱠᱟᱢ ᱵᱟᱨᱟᱭᱟ ᱫᱩᱨᱩᱜ ᱫᱩᱨᱩᱜ ᱯᱚᱭᱥᱟᱢ ᱧᱟᱢ ᱟᱛᱚ ᱟᱲᱟᱜᱼᱟ᱾
ᱚᱱᱟ ᱢᱟ ᱠᱟᱛᱷᱟ ᱠᱟᱱ ᱜᱮ ᱢᱤᱞᱤᱴᱟᱨᱤ ᱡᱤ
ᱵᱟᱝ ᱠᱟᱹᱢᱤ ᱦᱚᱸ ᱠᱤᱱ ᱵᱮᱥ ᱫᱚ ᱵᱮᱥ ᱜᱮ ᱡᱤ ᱱᱚᱝᱠᱟ ᱰᱮᱵᱷᱞᱚᱯᱚᱜ ᱠᱟᱱᱟ ᱛᱟᱦᱚᱞᱮ ᱟᱵᱚ, ᱥᱟᱱᱛᱟᱞ ᱞᱮᱝᱜᱩᱭᱮᱡ ᱨᱮᱱᱟᱜ ᱟᱭᱢᱟ ᱠᱤᱪᱷᱩ ᱰᱮᱵᱷᱞᱚᱯᱚᱜᱼᱟ᱾
ᱦᱩᱸ
ᱮᱵᱟᱭ ᱡᱩᱫᱤ ᱡᱟᱦᱟᱱᱟᱜ ᱜᱮ ᱧᱮᱞ ᱠᱚᱛᱮ ᱜᱮᱞᱮ ᱵᱟᱢ ᱰᱮᱵᱷᱞᱚᱯ ᱞᱮᱠᱷᱟᱡ ᱱᱮᱛᱟᱨᱟᱜ ᱡᱩᱜᱽ ᱨᱮᱫᱚ ᱵᱟᱝ ᱦᱩᱭᱩᱜᱼᱟ, ᱡᱮ ᱚᱱᱠᱟ ᱳᱞᱰ ᱢᱚᱰᱮᱞ ᱨᱮᱵᱚᱱ ᱛᱟᱦᱮᱸ ᱞᱮᱱᱠᱷᱟᱱ᱾ ᱛᱟᱦᱚᱞᱮ ᱫᱚ ᱥᱟᱱᱛᱟᱞ ᱨᱮᱱᱟᱜ ᱢᱟᱱᱮ ᱯᱩᱨᱟᱹ ᱵᱷᱟᱥᱟ ᱨᱮᱜᱮ ᱚᱠᱟᱨᱮᱪᱚ ᱟᱫᱚᱜᱼᱟ ᱩᱭᱦᱟᱹᱨ ᱛᱮᱜᱮ ᱵᱟᱢ ᱧᱟᱢᱟ᱾
ᱦᱩᱸ
ᱚᱱᱠᱟ ᱜᱮᱪᱚ ᱢᱮᱱ ᱮᱫᱟ ᱮᱭᱟᱭ ᱠᱷᱚᱡ ᱫᱚ ᱫᱷᱮᱨ ᱞᱳᱵᱳ ᱠᱟᱱᱟ᱾
ᱟᱫᱚ ᱢᱟᱞᱫᱟ ᱫᱚ ᱛᱚᱵᱮ ᱚᱠᱟ ᱡᱮᱞᱟ ᱨᱮ?